ᱟᱡᱚᱢᱮᱫ ᱜᱮᱭᱟᱵᱤᱱ
ᱦᱳᱭ ᱟᱸᱡᱚᱢᱚᱜ ᱠᱟᱱᱟ ᱟᱹᱞᱤᱧᱟᱜ᱾
ᱦᱮᱸ ᱟᱸᱡᱚᱢᱚᱜ ᱠᱟᱱᱟ ᱟᱹᱰᱤ ᱵᱮᱥ ᱜᱮ᱿
ᱟᱪᱪᱷᱟ ᱡᱟᱦᱟᱸᱟᱱᱟᱜ ᱟᱨ ᱞᱤᱧ ᱟᱸᱡᱚᱢᱮᱫᱼᱟ, ᱡᱟᱦᱟᱱᱟᱜ ᱵᱮᱱ ᱪᱤᱠᱟᱹᱭᱮᱫᱼᱟ ᱠᱤ?
ᱵᱟᱝᱜᱮ ᱟᱹᱞᱤᱧ ᱢᱟᱞᱤᱧ ᱫᱩᱲᱩᱵ ᱟᱠᱟᱱ ᱜᱮᱭᱟ᱾ ᱢᱟᱱᱮ ᱵᱮᱠᱜᱨᱟᱣᱩᱱᱰ ᱥᱟᱰᱮᱴᱟᱜ ᱠᱤ ᱠᱟᱹᱴᱤᱡ ᱡᱟᱹᱥᱛᱤ ᱧᱚᱜ ᱦᱩᱭᱩᱜ ᱠᱟᱱᱟ᱾
ᱡᱟᱹᱥᱛᱤ ᱫᱚ ᱵᱟᱝᱜᱮ ᱢᱟᱱᱮ ᱱᱟᱥᱮᱱᱟᱜ ᱪᱮᱬᱮ ᱠᱚᱠᱚ ᱨᱟᱜ ᱮᱜᱼᱟ᱾
ᱚᱱᱟ ᱢᱟ ᱟᱸᱡᱚᱢᱚᱜ ᱠᱟᱱᱟ ᱠᱟᱹᱴᱤᱡ ᱵᱟᱦᱨᱮ ᱧᱚᱜ ᱨᱮ ᱢᱮᱱᱟᱜ ᱟᱠᱟᱫ ᱞᱤᱧᱟᱹ ᱛᱚ᱾
ᱦᱳᱭ ᱱᱤᱛᱳᱜ ᱫᱚ ᱵᱮᱥ ᱜᱮᱭᱟ ᱦᱳᱭ ᱥᱮ᱾ ᱟᱨ ᱛᱚᱵᱮ ᱪᱮᱫᱞᱮᱠᱟ ᱱᱟᱯᱟᱭ ᱵᱟᱲᱟ ᱜᱮᱭᱟᱯᱮ?
ᱦᱮᱸ ᱱᱟᱯᱟᱭ ᱵᱟᱲᱟ ᱜᱮᱭᱟᱞᱮ ᱱᱤᱭᱟᱹ ᱜᱷᱟᱹᱲᱤᱡ ᱫᱚ᱾
ᱦᱳᱭ ᱟᱨ ᱱᱟᱯᱟᱭ ᱵᱚᱱ ᱛᱟᱦᱮᱸ ᱞᱮᱱ ᱠᱷᱟᱱ ᱜᱮ ᱦᱳᱭ ᱥᱮ᱾
ᱦᱮᱸ
ᱟᱨ ᱛᱚᱵᱮ ᱪᱮᱫ ᱠᱚᱯᱮ ᱪᱤᱠᱟᱹ ᱵᱟᱲᱟᱭᱮᱫ ᱠᱟᱱᱟ ᱱᱤᱛᱳᱜ ᱫᱚ?
ᱟᱞᱮ ᱢᱟ ᱱᱤᱭᱟᱹ ᱜᱷᱟᱹᱲᱤᱡ ᱢᱟ ᱚᱲᱟᱜ ᱠᱚᱨᱮᱜᱮ ᱢᱮᱱᱟᱜ ᱠᱟᱫ ᱞᱮᱭᱟ ᱥᱮᱨᱚᱠᱚᱢ ᱫᱟᱜ ᱢᱟ ᱵᱟᱝ ᱦᱩᱭᱩᱜ ᱠᱟᱱᱟ ᱢᱟᱱᱮ ᱠᱚᱢ ᱠᱚᱢ ᱮᱛᱚ ᱫᱟᱜ ᱠᱚᱢ ᱜᱮᱭᱟ ᱢᱟᱱᱮ ᱨᱚᱦᱚᱭ ᱦᱚᱸ ᱵᱟᱝᱞᱮ ᱥᱟᱹᱛ ᱫᱟᱲᱮ ᱠᱟᱣᱫᱟ ᱱᱤᱭᱟᱹ ᱜᱷᱟᱹᱲᱤᱡ ᱫᱚ᱾
ᱦᱳᱭ ᱟᱵᱤᱱ ᱪᱮᱫ ᱞᱮᱠᱟ ᱵᱤᱱ ᱞᱟᱹᱭ ᱠᱮᱫᱼᱟ ᱥᱮ ᱚᱱᱠᱟᱟᱜᱮ ᱱᱟᱦᱟᱜ ᱟᱞᱮ ᱥᱮᱱ ᱦᱚᱸ ᱢᱟᱱᱮ ᱫᱟᱜ ᱠᱚᱫᱚ ᱠᱟᱹᱴᱤᱡ ᱠᱚᱢ ᱜᱮ ᱡᱟᱹᱲᱤᱭᱟᱜᱼᱟ ᱢᱟᱱᱮ ᱨᱚᱦᱚᱲ ᱞᱚᱦᱚᱫᱚᱜ ᱞᱮᱠᱟᱱ ᱡᱟᱹᱲᱤᱭᱮᱜᱼᱟ ᱦᱳᱭ ᱥᱮ ᱟᱨ ᱱᱟᱦᱟᱜ ᱪᱟᱥ ᱵᱟᱥ ᱨᱮᱫᱚ ᱵᱟᱝ ᱜᱮ ᱞᱟᱜᱟᱜ ᱠᱟᱱᱟ ᱠᱷᱮᱛ ᱠᱚᱨᱮᱫ ᱫᱚ ᱵᱟᱝ ᱛᱚᱵᱟᱜ ᱾ ᱠᱟᱱᱟ ᱠᱟᱨᱚᱱ ᱫᱟᱜ ᱠᱚ ᱵᱟᱝ ᱯᱮᱨᱮᱡ ᱞᱮᱱᱠᱷᱟᱱ ᱪᱮᱠᱟ ᱠᱟᱛᱮ ᱵᱚᱱ ᱥᱤᱭᱳᱜᱟ ᱦᱳᱭᱥᱮ᱾ ᱨᱚᱲ ᱵᱮᱱ ᱟᱸᱡᱚᱢᱮᱫᱼᱟ ᱛᱚ ᱵᱷᱟᱜᱮ ᱴᱷᱤᱠ ᱛᱮ᱾ ᱦᱮᱞᱳ ᱦᱮᱞᱳ